ᱜᱚᱝᱠᱮ ᱡᱟ ᱪᱮᱜ ᱠᱚᱵᱤᱱ ᱪᱤᱠᱮᱭᱮᱜ-ᱟ?
ᱦᱮᱞᱳ᱾
ᱟᱸᱡᱚᱢ ᱫᱟᱵᱤᱱ?
ᱦᱳᱭ ᱟᱸᱡᱚᱢᱚᱜ ᱠᱟᱱᱟ᱾
ᱪᱮᱫ ᱠᱚᱵᱤᱱ ᱪᱤᱠᱟᱹᱭ ᱫᱟ?
ᱪᱮᱫ ᱠᱚ ᱱᱚᱜ-ᱚᱭ ᱱᱚᱸᱰᱮ ᱮᱯᱥ ᱨᱮᱜᱤ ᱵᱮᱡᱤ ᱜᱤ ᱢᱮᱱᱟᱜ ᱦᱟᱛᱟᱲ ᱞᱤᱧᱟ᱾
ᱡᱚᱢ ᱵᱟᱲᱟ ᱠᱚ᱾
ᱟᱫᱚ ᱞᱟᱹᱭᱵᱮᱱ ᱥᱮ ᱵᱮᱥ ᱜᱮᱭᱟᱯᱮ?
ᱦᱩᱸ ᱵᱮᱥ ᱜᱮ ᱟᱹᱵᱤᱱ ᱦᱚᱸ ᱵᱮᱥ ᱜᱮᱛᱚ᱾
ᱦᱳᱭ ᱚᱲᱟᱜ ᱨᱮᱱ ᱦᱚᱸ ᱡᱚ
ᱡᱚᱢ ᱡᱚᱢ ᱵᱟᱲᱟ ᱠᱚ ᱦᱳᱭᱱᱟ᱾
ᱟᱸᱡᱚᱢᱚᱜ ᱠᱟᱱᱟ ᱚᱨ ᱡᱚᱢ ᱵᱟᱲᱟ ᱫᱚ᱾ ᱚᱲᱟᱜ ᱨᱮᱱ ᱫᱚ ᱡᱚᱢ ᱠᱮᱫᱟ ᱠᱩ ᱟᱹᱞᱤᱧ ᱵᱟᱹᱞᱤᱧ ᱡᱚᱢ ᱠᱟᱫᱟ ᱱᱷᱟᱜ᱾
ᱛᱤ ᱨᱮᱵᱤᱱ ᱡᱚᱢᱟ?
ᱟᱵᱤᱱ᱾
ᱟᱞᱤᱧ ᱦᱚᱸ ᱟᱹᱣᱨᱤ ᱞᱤᱧ ᱡᱚᱢᱟ ᱚᱲᱟᱜ ᱦᱚᱲ ᱠᱚᱦᱚᱸ ᱠᱚ ᱡᱚᱢ ᱠᱮᱫᱟ᱾
ᱟᱹᱰᱤ ᱜᱤ ᱵᱮᱥᱛᱚ ᱠᱟᱹᱢᱤ ᱵᱮᱥᱛᱚ ᱜᱮᱭᱟ ᱥᱮ᱾
ᱟᱪᱪᱷᱟ ᱛᱟᱦᱞᱮ ᱱᱚᱴᱟ ᱥᱮᱜ ᱵᱮᱱ ᱡᱚᱢᱟ ᱥᱮ?
ᱦᱮᱸ ᱛᱟᱭ ᱧᱚᱜ ᱱᱷᱟᱜ᱾
ᱱᱚᱴᱟ ᱥᱮᱜ ᱵᱮᱱ ᱡᱚᱢᱟ᱾
ᱦᱟᱸ᱾
ᱱᱚᱴᱟ ᱥᱮᱜ ᱵᱤᱱ ᱡᱚᱢᱟ᱾
ᱵᱟᱝ ᱟᱸᱡᱚᱢᱚᱜ ᱠᱟᱱᱟ ᱜᱚᱝᱠᱮ ᱨᱚᱲ ᱨᱚᱲ ᱢᱚᱸᱡᱽ ᱛᱚ ᱵᱟᱝ ᱟᱸᱚᱢᱚᱜ ᱠᱟᱱᱟ ᱠᱞᱤᱭᱟᱨ ᱵᱟᱝ ᱟᱸᱚᱢᱚᱜ ᱠᱟᱱᱟ᱾
ᱦᱮᱞᱳ᱾
ᱦᱮᱸ᱾
ᱦᱮᱞᱳ ᱟᱡᱚᱢᱮᱜ-ᱟ ᱵᱤᱱ?
ᱦᱮᱸ ᱦᱮᱸ ᱟᱸᱡᱚᱢᱚᱜ ᱠᱟᱱᱟ᱾
ᱚ ᱱᱚᱴᱟ ᱥᱮᱫ ᱵᱤᱱ ᱡᱚᱢᱟ ᱥᱮ?
ᱜᱟᱯᱟ ᱥᱮᱫ?
ᱞᱟᱹᱭ ᱫᱟᱞᱤᱧ
ᱚ ᱠᱞᱤᱭᱟᱨ ᱵᱟᱝ ᱟᱸᱡᱚᱢᱚᱜ ᱠᱟᱱᱟ ᱨᱚᱲ ᱛᱟᱵᱮᱱ᱾
ᱦᱮᱞᱳ᱾
ᱦᱚᱭ ᱦᱚᱭ ᱨᱚᱲ ᱵᱮᱱ᱾
ᱠᱟᱱᱟ ᱦᱤᱛᱚᱜ?
ᱦᱮᱸ ᱦᱮᱸ ᱛᱚᱯᱟᱜ ᱛᱚᱯᱟᱜ ᱟᱸᱡᱚᱢᱚᱜ ᱠᱟᱱᱟ ᱠᱞᱤᱭᱟᱨ ᱵᱟᱝ ᱦᱩᱭᱩᱜ ᱠᱟᱱᱟ᱾
ᱛᱳᱜ ᱵᱤᱱ ᱟᱸᱡᱚᱢ ᱫᱟ?
ᱦᱮᱸ ᱟᱸᱡᱚᱢᱚᱜ ᱠᱟᱱᱟ᱾
ᱦᱮᱞᱳ᱾ ᱦᱮᱞᱳ᱾
ᱦᱮᱞᱳ, ᱦᱮᱸ ᱟᱸᱡᱚᱢᱮᱜ-ᱟ ᱵᱤᱱ?
ᱮᱜ ᱮᱜ ᱜᱚᱢᱴᱝᱠᱮ ᱛᱷᱚᱲᱟ ᱴᱟᱣᱟᱨ ᱧᱚᱜ ᱨᱮ ᱪᱟᱞᱟᱜ ᱵᱮᱱ ᱥᱮ᱾ ᱯᱷᱳᱱ ᱠᱟᱴᱟᱣ-ᱟ ᱚᱱᱠᱟ ᱞᱮᱱᱠᱷᱟᱡ᱾
ᱦᱤᱛᱳᱜ ᱵᱤᱱ ᱟᱸᱡᱚᱢ ᱫᱟ?
ᱦᱳᱭ ᱟᱸᱡᱚᱢᱚᱜ ᱠᱟᱱᱟ᱾
ᱚ ᱞᱟᱹᱭ ᱫᱟᱞᱤᱧ ᱱᱚᱴᱟ ᱥᱮᱫ ᱵᱤᱱ ᱡᱟᱢᱟ?
ᱦᱮᱸ ᱤᱱᱠᱟᱹ ᱜᱮ᱾
ᱚ᱾
ᱚᱱᱟ ᱞᱟᱹᱭ ᱵᱮᱱ ᱥᱮ ᱪᱮᱫ ᱵᱮᱱ ᱠᱟᱹᱢᱤ ᱵᱟᱲᱟᱭᱮᱫᱟ?
ᱟᱯᱮᱭᱟᱜ ᱟᱯᱮ ᱚᱱᱛᱮ ᱞᱟᱭᱤᱯᱷ ᱥᱴᱟᱭᱤᱞ ᱠᱚᱫᱚ ᱪᱮᱫ? ᱟᱪᱪᱷᱟ ᱟᱨ ᱞᱟᱭᱤᱯᱷ ᱥᱴᱟᱭᱤᱞ ᱠᱚ ᱪᱮᱫ ᱪᱮᱫ ᱟᱯᱮ ᱥᱮᱫ?
ᱪᱮᱫ ᱵᱤᱱ ᱞᱟᱹᱭ ᱠᱮᱫᱟ?
ᱮ ᱚᱱᱛᱮ ᱟᱯᱮ ᱡᱟᱭᱜᱟ ᱫᱚ ᱞᱟᱭᱤᱯᱷ ᱥᱴᱟᱭᱤᱞ ᱪᱮᱫ ᱪᱮᱫ ᱠᱚ ᱠᱟᱱᱟ?
ᱞᱟᱭᱤᱯᱷ ᱥᱴᱟᱞ ᱵᱚᱞᱮ ᱢᱟᱱᱮ ᱵᱟᱹᱧ ᱵᱩᱡᱷ ᱫᱟᱲᱮᱭᱟᱜ ᱮᱫᱟ ᱚᱱᱟ ᱢᱟᱱᱮ ᱚᱱᱟ ᱢᱟᱱᱮ ᱪᱮᱫ?
ᱡᱤ ᱡᱤᱵᱚᱱ ᱡᱤᱵᱚᱱ ᱠᱷᱮᱱ ᱮᱸ ᱡᱤᱵᱚᱱ ᱠᱷᱟᱸᱰᱟᱣ ᱞᱟᱹᱜᱤᱫ ᱠᱟᱹᱢᱤ ᱠᱚ ᱪᱮᱫ ᱪᱮᱫ ᱯᱮ ᱠᱟᱹᱢᱤ ᱠᱟᱱᱟ?
ᱚ, ᱚᱱᱟ?
ᱦᱳᱭ᱾
ᱚᱱᱟ ᱞᱟᱹᱜᱤᱫ ᱠᱟᱹᱢᱤ ᱫᱚ ᱦᱩᱭᱩᱜ ᱠᱟᱱᱟ, ᱮᱠᱷᱚᱱ ᱫᱚ ᱢᱟᱴ ᱠᱷᱮᱛ ᱠᱚᱨᱮᱜ ᱜᱮ ᱠᱟᱹᱢᱤ᱾ ᱟᱨ ᱱᱚᱣᱟ ᱩ, ᱩᱸ ᱢᱟᱱᱮ ᱫᱟᱨᱮ ᱥᱟᱠᱟᱢ ᱠᱟᱛᱮᱫ ᱡᱟᱦᱟᱸ ᱠᱚ ᱞᱟᱹᱭᱟ ᱥᱟᱨᱡᱚᱢ᱾
ᱦᱮᱸ᱾
ᱚᱱᱟ ᱠᱚ ᱦᱮᱴᱮᱡ ᱟᱹᱜᱩ ᱠᱟᱛᱮᱜ, ᱨᱚᱜ ᱠᱟᱛᱮᱜ ᱚᱱᱟ ᱠᱚᱜᱮ ᱟᱹᱠᱷᱨᱤᱧ, ᱦᱮᱸ?
ᱯᱟᱛᱲᱟᱜ ᱯᱮ ᱵᱮᱱᱟᱣ ᱫᱟ?
ᱦᱳᱭ ᱯᱟᱛᱲᱟᱜ ᱠᱚᱞᱮ ᱵᱮᱱᱟᱣᱟ, ᱠᱟᱹᱢᱤ ᱫᱚ ᱚᱱᱟ ᱠᱚᱜᱮ᱾ ᱚᱱᱟ ᱫᱚ
ᱯᱟᱛᱲᱟᱜ ᱫᱚ ᱪᱮᱫ ᱞᱮᱠᱟ ᱯᱮ ᱟᱹᱠᱷᱨᱤᱧ ᱫᱟ?
ᱢᱟᱱᱮ ᱪᱮᱠᱠᱟ ᱵᱤᱨ ᱠᱚ ᱪᱟᱞᱟᱣᱱᱟ ᱦᱮᱸ
ᱦᱮᱸ᱾
ᱵᱤᱨ ᱪᱟᱞᱟᱣ ᱠᱟᱛᱮᱜ ᱛᱟᱯᱚᱨ ᱥᱟᱠᱟᱢ ᱦᱮᱴᱮᱡ ᱠᱚ ᱪᱟᱞᱟᱣᱱᱟ ᱥᱟᱠᱟᱢ ᱠᱚ ᱦᱮᱴᱮᱡ ᱟᱹᱜᱩ ᱠᱮᱫᱟ ᱦᱮᱸ ᱾
ᱦᱩᱸ᱾
ᱛᱟ ᱛᱟᱯᱚᱨᱮ ᱱᱤᱢ ᱫᱟᱨᱮ ᱵᱤᱱ ᱡᱟᱦᱟᱸ ᱵᱤᱱ ᱧᱮᱞ ᱠᱟᱫᱟ ᱚᱱᱟ ᱪᱟᱨᱮᱡ ᱠᱚ ᱧᱩᱨᱩᱜ ᱜᱮᱭᱟ ᱾
ᱦᱩᱸ ᱦᱩᱸ᱾
ᱚᱱᱮ ᱪᱟᱨᱮᱡ ᱠᱚ ᱦᱟᱞᱟᱝ ᱟᱹᱜᱩ ᱠᱟᱛᱮᱜ ᱨᱚᱦᱚᱲ ᱠᱟᱛᱮᱜ ᱢᱟᱱᱮ ᱨᱚᱦᱚᱲ ᱦᱩᱭᱩᱜ-ᱟ ᱡᱟᱛᱮ ᱨᱟᱹᱯᱩᱫᱚᱜ ᱢᱟ᱾ ᱟᱫᱚ ᱚᱱᱟ ᱟᱹᱜᱩ ᱠᱟᱛᱮᱫ ᱨᱚᱦᱚᱲ ᱠᱟᱛᱮᱫ ᱯᱚᱨᱮ ᱚᱱᱟ ᱚᱱᱟ ᱛᱮᱜᱮ ᱛᱟᱨᱯᱚᱨᱮ ᱨᱚᱦᱚᱭ ᱚᱱᱟ ᱛᱮᱜᱮ ᱛᱟᱯᱚᱨᱮ ᱨᱚᱜ ᱦᱩᱭᱩᱜ-ᱟ ᱢᱟᱱᱮ ᱡᱟᱸᱦᱟ ᱫᱚᱠᱚ ᱞᱟᱹᱭᱟ ᱯᱟᱹᱴᱤ ᱨᱚᱜ ᱾ ᱥᱩᱭ ᱥᱩᱛᱟᱹᱢ ᱞᱮᱠᱟ ᱫᱚ ᱵᱟᱝ, ᱚᱝᱠᱟ ᱛᱮᱫ ᱛᱟᱯᱚᱨᱮ ᱠᱤᱪᱷᱩ ᱫᱤᱱ ᱨᱚᱦᱚᱲ ᱪᱚ ᱠᱟᱛᱮᱜ ᱛᱟᱯᱚᱨᱮ ᱚᱝᱠᱟ ᱟᱱᱮ ᱦᱟᱡᱟᱨ ᱥᱤᱥᱴᱮᱢ ᱠᱚ ᱟᱠᱷᱨᱤᱧᱟ ᱦᱟᱡᱟᱨ ᱦᱟᱡᱟᱨ ᱠᱚ ᱛᱚᱞ ᱛᱮᱠᱚ ᱤᱭᱟᱹᱭᱟ ᱾
ᱟᱪᱪᱷᱟ ᱟᱫᱚ ᱮ ᱛᱤᱱᱟᱹᱜ ᱨᱮ ᱢᱤᱫ ᱦᱟᱡᱟᱨ ᱴᱟᱠᱟ ᱫᱚ?
ᱢᱟᱱᱮ ᱴᱟᱠᱟ ᱫᱚ ᱵᱟᱝ ᱢᱟᱱᱮ ᱢᱤᱫ ᱦᱟᱡᱟᱨ ᱨᱮ ᱯᱮᱥᱚ ᱴᱟᱠᱟ ᱢᱟᱱᱮ ᱥᱟᱠᱟᱢ ᱢᱤᱫ ᱦᱟᱡᱟᱨ ᱯᱤᱥ ᱨᱮ ᱯᱮ ᱯᱩᱱᱥᱚ ᱴᱟᱠᱟ ᱚᱝᱠᱟ ᱾
ᱟᱫᱚ ᱚᱱᱟ ᱢᱤᱫ ᱦᱟᱡᱟᱨ ᱴᱤ ᱯᱤᱥ ᱵᱮᱱᱟᱣ ᱞᱟᱹᱜᱤᱫ ᱛᱤᱱᱟᱹᱜ ᱫᱤᱱ ᱞᱟᱜᱟᱜ ᱠᱟᱱᱟ ᱥᱚᱢᱚᱭ?
ᱵᱟᱝᱟ ᱵᱮᱥᱤ ᱫᱤᱱ ᱫᱚ ᱵᱟᱝᱟ ᱾ ᱵᱟᱹᱨᱥᱤᱧ ᱛᱮᱜᱮ ᱠᱚ ᱠᱚᱢᱯᱞᱤᱴ ᱜᱚᱫ ᱠᱟᱜ-ᱟ ᱵᱟᱹᱨᱥᱤᱧ ᱵᱟᱧ ᱡᱩᱫᱤᱧ ᱮ ᱫᱩᱲᱩᱵ-ᱟ ᱢᱟᱱᱮ ᱢᱤᱫ ᱦᱚ ᱵᱟᱨ ᱦᱚᱲ ᱵᱟᱨ ᱦᱚᱲ ᱠᱤᱱ ᱨᱚᱜ-ᱟ ᱛᱟᱦᱚᱞᱮ ᱢᱤᱫ ᱫᱤᱱ ᱛᱤᱜᱤ ᱠᱤᱱ ᱨᱚᱜᱟ᱾
ᱮ ᱚᱱᱠᱟ ᱢᱟ ᱞᱚᱥ ᱦᱩᱭᱩᱜ ᱠᱟᱱᱟ ᱥᱮ?
ᱚᱱᱟ ᱢᱟ ᱠᱟᱛᱷᱟ
ᱵᱟᱨ ᱦᱚᱲ ᱡᱩᱫᱤ ᱢᱤᱫ ᱥᱤᱧ ᱠᱤᱱ ᱠᱟᱹᱢᱤᱭ ᱠᱷᱟᱡ ᱚᱸᱰᱮ ᱛᱤᱱᱥᱚ ᱴᱟᱠᱟ ᱠᱤᱱ ᱧᱟᱢᱟ ᱛᱚ ᱛᱤᱱᱟᱹᱜ ᱠᱟᱛᱮ ᱟᱹᱪᱩᱨᱤ ᱦᱩᱭᱱᱟ ᱢᱤᱫᱥᱚ ᱟᱫᱷᱟ ᱠᱟᱛᱮᱜ ᱥᱮ ᱵᱟᱝ?
ᱮᱠᱫᱚᱢ ᱾
ᱟᱨ ᱱᱤᱛᱚᱜ ᱱᱤᱭᱟᱹ ᱡᱩᱜᱽ ᱦᱤᱥᱟᱹᱵ ᱛᱮ ᱡᱩᱫᱤ ᱤᱱᱠᱟᱢ ᱨᱮᱭᱟᱜ ᱵᱚᱱ ᱧᱮᱞ ᱠᱷᱟᱡ ᱫᱤᱱ ᱯᱟᱸᱪᱥᱚ ᱴᱟᱠᱟ ᱦᱩᱭᱩᱜ ᱡᱳᱲ᱾
ᱯᱟᱸᱪᱥᱚ ᱴᱟᱠᱟ ᱴᱷᱤᱠ ᱟᱫᱚ ᱚᱝᱠᱟ ᱚᱝᱠᱟᱞ
ᱤᱱᱠᱟᱢ ᱵᱟᱹᱱᱩᱜ ᱛᱟᱭᱟ, ᱛᱚ ᱜᱤᱫᱽᱨᱟᱹ ᱚᱞᱚᱜ ᱯᱟᱲᱦᱟᱜ ᱵᱟᱭ ᱪᱤᱫ ᱦᱚᱪᱚ ᱫᱟᱲᱮᱣᱟᱭᱟ᱾ ᱡᱚᱠᱷᱚᱱ ᱟᱡᱟᱨ ᱨᱮ ᱯᱟᱲᱟᱜ-ᱟ, ᱛᱚ ᱟᱡᱟᱨ ᱨᱮ ᱯᱟᱲᱟᱣ ᱞᱟᱹᱜᱤᱫ ᱮᱱᱠᱷᱟ ᱟᱡ ᱚᱱᱛᱮ ᱡᱚᱢ ᱧᱩ ᱥᱮᱫ ᱮ ᱠᱷᱚᱨᱪᱟᱭ ᱮᱢᱟ ᱥᱮ ᱱᱟᱛᱮ ᱨᱟᱱ ᱨᱮᱦᱮᱫ ᱥᱮᱫ ᱠᱷᱚᱨᱪᱟᱭ ᱮᱢᱟ ᱾
ᱴᱷᱤᱠ
ᱛᱚ ᱢᱤᱫᱥᱚ ᱟᱫᱷᱟ ᱛᱮᱢᱟ ᱵᱟᱭ ᱠᱩᱲᱟᱹᱜ-ᱟ ᱢᱤᱫᱴᱮᱡ ᱜᱷᱟᱨᱚᱡ ᱨᱮ ᱡᱩᱫᱤ ᱯᱩᱱ ᱦᱚᱲ ᱜᱮ ᱯᱚᱨᱤᱭᱟᱞ ᱠᱚ ᱛᱟᱦᱮᱸ ᱠᱚᱜ-ᱟ ᱦᱩᱱᱟᱹᱝ, ᱛᱚ ᱯᱩᱱ ᱦᱚᱲ ᱛᱤᱱᱟᱹᱜ ᱜᱟᱱ ᱪᱟᱣᱞᱮ ᱠᱚ ᱡᱚᱢᱟ ᱢᱤᱫ ᱫᱤᱱ ᱨᱮ ᱢᱤᱫ ᱯᱳᱣᱟ ᱠᱟᱛᱮᱫ ᱠᱷᱟᱱ ᱢᱤᱫ ᱠᱮᱡᱤ ᱾ ᱥᱮᱛᱟᱜ ᱢᱤᱫ ᱠᱮᱡᱤ ᱡᱚᱢᱟ ᱟᱹᱭᱩᱵ ᱢᱤᱫ ᱠᱮᱡᱤ ᱡᱚᱢᱟ ᱪᱟᱣᱞᱮ ᱪᱮᱫ ᱞᱮᱠᱟ ᱠᱮᱡᱤ ᱟᱯᱮ ᱥᱮᱫ? ᱦᱩ
ᱟᱫᱚ ᱥᱮᱫ ᱚᱠᱟᱮᱠᱟ ᱠᱮᱡᱤ
ᱦᱮᱞᱳ
ᱦᱮᱸ ᱢᱮᱱᱫᱟᱹᱧ ᱥᱮ ᱪᱟᱣᱞᱮ ᱪᱮᱫ ᱞᱮᱠᱟ ᱠᱮᱡᱤ?
ᱢᱟᱱᱮ ᱪᱮᱫ ᱞᱮᱠᱟ ᱫᱟᱢ ᱢᱟᱱᱮ ᱛᱤᱱᱟᱹᱜ ᱠᱟᱛᱮᱫ ᱠᱮᱡᱤ?
ᱦᱮᱸ ᱦᱮᱸ
ᱚ ᱟᱞᱮ ᱥᱮᱫ ᱢᱟᱛᱚ ᱠᱩᱲᱤ ᱵᱟᱭᱤᱥ ᱴᱟᱠᱟ ᱾
ᱠᱩᱲᱤ ᱵᱟᱭᱤᱥ ᱴᱟᱠᱟ ᱢᱟᱱᱮ ᱵᱟᱭᱤᱥ ᱴᱟᱠᱟ ᱠᱟᱛᱮᱫ ᱦᱮᱵᱟᱝ ᱾
ᱵᱟᱭᱤᱥ ᱴᱟᱠᱟ ᱨᱮᱜᱮ ᱥᱟᱵ ᱵᱤᱱ ᱢᱟᱱᱮ- ᱵᱟᱭᱤᱥ ᱛᱮᱭᱤᱥ ᱴᱟᱠᱟ, ᱚᱱᱟ ᱯᱚᱸᱪᱤᱥ ᱴᱟᱠᱟ ᱵᱷᱤᱛᱤᱨ ᱨᱮᱜᱮᱵᱤᱱ ᱧᱟᱢᱟ ᱾
ᱚ ᱟᱫᱚ ᱯᱩᱪᱤᱥ ᱴᱟᱠᱟ ᱥᱮ ᱵᱟᱭᱤᱥ ᱴᱟᱠᱟ ᱠᱷᱟᱡ ᱟᱞᱮᱭᱟᱜ ᱱᱚᱛᱮ ᱫᱟᱢ ᱜᱮᱭᱟ᱾
ᱪᱮᱫ ᱞᱮᱠᱟ
ᱟᱛᱚᱞ ᱟᱞᱮ ᱚᱱᱛᱮ ᱛᱷᱟᱨᱴᱤ ᱯᱷᱳᱨ ᱪᱟᱞᱟᱜ ᱠᱟᱱᱟ ᱾
ᱚ ᱟᱰᱤ ᱩᱥᱛᱟᱨ ᱫᱚ᱾
ᱦᱩᱸ ᱪᱷᱚᱭᱛᱨᱤᱥ ᱴᱟᱠᱟ ᱴᱟᱠᱟ ᱯᱚᱸᱭᱛᱨᱤᱥ ᱛᱤᱨᱤᱥ ᱴᱟᱠᱟ ᱠᱚ ᱥᱴᱟᱨᱴ ᱟᱫᱚ ᱚᱱᱟᱞᱤᱥ ᱟᱹ ᱫᱟ ᱥᱮ ᱟᱯᱮ ᱵᱟᱭᱤᱥ ᱴᱟᱠᱟ ᱠᱮᱡᱤ ᱠᱷᱟᱡ ᱢᱤᱫ ᱠᱮᱡᱤ ᱨᱮᱭᱟᱜ ᱢᱤᱫ ᱠᱮᱡᱤ ᱨᱮ ᱡᱩᱫᱤ ᱵᱟᱭᱤᱥ ᱴᱟᱠᱟ ᱠᱷᱟᱡ
ᱦᱩᱸ᱾
ᱛᱚ ᱵᱟᱨ ᱠᱮᱡᱤ ᱨᱮ ᱟᱯᱮᱼᱼ
ᱪᱩᱣᱟᱞᱞᱤᱥ ᱴᱟᱠᱟ᱾
ᱦᱮᱸ ᱟᱴᱪᱚᱞᱞᱤᱥ ᱴᱟᱠᱟ ᱪᱟᱞᱟᱜ ᱠᱟᱱᱟ ᱪᱩᱣᱟᱞᱤᱥ ᱴᱟᱠᱟ᱾ ᱟᱫᱚ ᱧᱮᱞ ᱢᱮ ᱟᱢ ᱰᱮᱲᱥᱚ ᱴᱟᱠᱟᱢ ᱠᱟᱢᱟᱣᱟ, ᱰᱮᱲᱥᱚ ᱴᱟᱠᱟ ᱨᱮ ᱡᱩᱫᱤ ᱟᱢ ᱛᱤᱱᱟᱹᱜ ᱮᱢ ᱫᱚᱦᱚᱭᱟ? ᱟᱨᱦᱚᱸ ᱠᱤᱪᱨᱤᱡ ᱠᱷᱟᱹᱰᱩᱣᱟᱹᱜ ᱢᱮᱱᱟᱜᱼᱟ᱾
ᱤᱱᱟᱹ ᱠᱟᱛᱮᱫ ᱤᱥᱠᱩᱞ ᱠᱷᱚᱨᱪᱟ ᱢᱮᱱᱟᱜᱼᱟ᱾ ᱚᱱᱟᱛᱮ ᱚᱱᱟ ᱯᱟᱛᱲᱟ ᱨᱚᱜ ᱠᱟᱹᱢᱤ ᱫᱚ ᱱᱤᱛᱚᱜ ᱫᱚ ᱤᱭᱟᱹ ᱵᱟᱝ᱾ ᱱᱤᱛᱚᱜ ᱫᱚ ᱴᱮᱠᱱᱳᱞᱚᱡᱤ ᱡᱩᱜᱽ ᱠᱟᱱᱟ, ᱛᱚ ᱴᱮᱠᱱᱳᱞᱚᱡᱤ ᱡᱩᱜ, ᱯᱨᱟᱭ ᱟᱹᱰᱤᱜᱟᱱ ᱟᱯᱮ ᱠᱟᱹᱢᱤ ᱪᱮᱫ ᱠᱟᱛᱮᱫ ᱯᱮ ᱠᱟᱢᱟᱣ ᱟᱨᱡᱟᱣ ᱫᱟᱲᱮᱭᱟᱜᱼᱟ ᱤᱱᱟᱹ ᱠᱟᱛᱮᱫᱼᱼ ᱟᱵᱚ ᱟᱹᱫᱤᱵᱟᱹᱥᱤ ᱫᱚ ᱱᱚᱜ ᱚᱭ ᱜᱚᱴᱟ ᱵᱷᱟᱨᱚᱛ ᱨᱮ ᱦᱮᱱᱟᱜ ᱵᱚᱱᱟ ᱥᱮ ᱵᱟᱝ? ᱛᱚ ᱟᱵᱚᱣᱟᱜ ᱱᱚᱣᱟ ᱥᱴᱮᱴ ᱵᱟᱭ ᱥᱴᱮᱴ ᱢᱤᱫᱴᱮᱡ ᱵᱤᱡᱽᱱᱮᱥ ᱵᱚᱱ ᱠᱷᱩᱞᱟᱹᱣ ᱠᱮᱜᱼᱟ ᱦᱩᱱᱟᱹᱝ᱾ ᱛᱚ ᱯᱚᱭᱥᱟ ᱟᱯᱮ ᱦᱚᱸᱯᱮ ᱧᱟᱢ ᱠᱮᱭᱟ ᱟᱞᱮ ᱦᱚᱸᱞᱮ ᱧᱟᱢ ᱠᱮᱭᱟ ᱟᱞᱮ ᱡᱟᱭᱜᱟ ᱨᱮ ᱜᱩᱣᱟᱹ ᱢᱮᱱᱟᱜᱼᱟ᱾ ᱟᱯᱮ ᱡᱟᱭᱜᱟ ᱨᱮ ᱯᱷᱤᱨᱤᱞ ᱢᱮᱱᱟᱜᱼᱟ᱾
ᱢᱟᱱᱮ ᱪᱮᱫ ᱵᱤᱡᱱᱮᱥ ᱵᱤᱱ ᱞᱟᱹᱭ ᱦᱚᱪᱚᱭᱮᱫᱟ?
ᱜᱩᱣᱟᱹ ᱟᱯᱮ ᱥᱮᱫ ᱜᱩᱣᱟᱹ ᱵᱟᱹᱱᱩᱜᱼᱟ ᱜᱩᱣᱟᱹ ᱪᱟᱞᱟᱜᱼᱟ᱾
ᱚᱦᱩᱜ᱾
ᱟᱯᱮ ᱥᱮᱫ ᱜᱩᱣᱟᱹ ᱵᱟᱹᱱᱩᱜᱼᱟ ᱤᱱᱟᱹᱛᱮᱫ ᱪᱟ ᱵᱟᱜᱟᱱ ᱢᱮᱱᱟᱜᱼᱟ ᱟᱯᱮᱥᱮᱫ? ᱡᱟᱦᱟᱸ ᱫᱚ ᱥᱮᱛᱟᱜ ᱨᱮ ᱪᱟ ᱞᱚᱞᱚ ᱫᱟᱜ ᱵᱚᱱ ᱧᱩᱭ, ᱚᱱᱟ ᱪᱟ ᱯᱟᱹᱛᱤ ᱥᱟᱠᱟᱢ ᱢᱮᱱᱟᱜ-ᱟ?
ᱵᱟᱝ ᱵᱟᱝ ᱟᱞᱮ ᱥᱮᱫ ᱫᱚ ᱠᱤᱨᱤᱧ ᱠᱟᱛᱮᱜ ᱞᱮ ᱟᱹᱜᱩᱭᱟ ᱾
ᱟᱞᱮ ᱥᱮᱫ ᱢᱮᱱᱟᱜᱼᱟ ᱟᱫᱚ ᱱᱚᱜᱼᱚ ᱱᱚᱣᱟ ᱠᱚ ᱡᱩᱫᱤ ᱟᱵᱚ ᱜᱟᱹᱰᱤ ᱠᱮ ᱜᱟᱹᱰᱤ ᱵᱚᱱ ᱥᱟᱯᱞᱟᱭ ᱫᱟᱲᱮ ᱠᱮᱭᱟ ᱦᱩᱱᱟᱹᱝ᱾ ᱛᱚ ᱟᱵᱚᱣᱟᱜ ᱵᱤᱡᱽᱱᱮᱥ ᱞᱟᱹᱴᱩ ᱠᱚᱜᱼᱟ ᱥᱚᱢᱟᱡᱽ ᱢᱚᱪᱚᱜᱚᱜᱼᱟ ᱡᱟᱹᱛ ᱰᱮᱵᱷᱞᱚᱯ
ᱱᱚᱣᱟ ᱴᱷᱤᱠ ᱱᱚᱣᱟ ᱫᱚ ᱢᱚᱸᱡᱽ ᱜᱮ ᱵᱮᱱ ᱢᱮᱱ ᱟᱠᱟᱫᱟ᱾ ᱟᱫᱚ ᱚᱱᱟ
ᱟᱫᱚ ᱵᱤᱡᱤᱱᱮᱥ᱾ ᱱᱤᱛᱚᱜ ᱫᱚ ᱵᱤᱡᱽᱱᱮᱥ ᱞᱮᱠᱟᱛᱮ ᱞᱟᱦᱟᱜ ᱞᱟᱜᱟᱣ ᱵᱚᱱᱟ ᱦᱳᱭ, ᱚᱱᱟ ᱚᱲᱟᱜ ᱨᱮᱭᱟᱜ ᱠᱟᱹᱢᱤ ᱫᱚ ᱛᱟᱦᱮᱱ ᱜᱮᱭᱟ ᱥᱮ ᱚᱱᱟ ᱪᱟᱥᱵᱟᱥ ᱮᱢᱟᱱ ᱠᱟᱹᱢᱤ ᱠᱚᱫᱚ ᱛᱟᱦᱮᱱ ᱜᱮᱭᱟ᱾ ᱟᱨ ᱱᱚᱝᱠᱟᱱᱟᱜ ᱪᱟᱥᱚᱜ ᱞᱟᱜᱟᱜᱼᱟ ᱚᱠᱟ ᱫᱚ ᱵᱟᱨᱚ ᱢᱟᱥ ᱟᱢᱮᱢ ᱧᱟᱢᱟ ᱢᱤᱫᱦᱚᱢ ᱪᱟᱥ ᱨᱮ᱾ ᱚᱱᱟ ᱫᱚ ᱵᱟᱨᱮ ᱵᱟᱨ ᱪᱟᱥᱚᱜ ᱵᱟᱝ ᱞᱟᱜᱟᱜᱼᱟ ᱟᱨ ᱚᱠᱟᱴᱟᱜ ᱫᱚ ᱠᱚᱢ ᱠᱷᱟᱹᱴᱟᱹᱱᱤ ᱛᱮ ᱪᱟᱥ ᱦᱩᱭᱩᱜᱼᱟ᱾ ᱦᱮᱸᱻ ᱠᱚᱸᱰᱷᱟ ᱫᱚ ᱥᱤᱭᱳᱜ ᱵᱟᱝ ᱞᱟᱜᱟᱜᱼᱟ᱾ ᱠᱚᱸᱰᱷᱟ, ᱠᱩᱢᱰᱷᱟᱹ ᱦᱚᱛᱚᱫ᱾ ᱠᱟᱨᱞᱟ ᱚᱱᱟ ᱠᱚᱫᱚ ᱥᱤᱭᱳᱜ ᱵᱟᱝ ᱞᱟᱜᱟᱜᱼᱟ᱾ ᱠᱩᱰᱤᱢ ᱞᱟᱭ ᱠᱮᱫᱟ ᱜᱩᱨᱤᱡ ᱮᱢ ᱞᱟᱜᱟᱣ ᱠᱮᱫᱟ ᱡᱟᱝᱢ ᱨᱚᱦᱚᱭ ᱠᱟᱫᱟ ᱟᱨᱮᱢ ᱡᱷᱟᱴᱟ ᱠᱮᱫᱟ ᱾ ᱫᱟᱜ ᱥᱤᱡᱤᱱ ᱨᱮ ᱡᱷᱟᱴᱟᱣ ᱵᱮᱱᱟᱣᱟᱜ ᱢᱮ ᱨᱮᱭᱟᱲ ᱥᱤᱡᱤᱱ ᱨᱮ ᱚᱱᱟ ᱦᱚᱸ ᱟᱹᱰᱤ ᱜᱟᱱ ᱯᱟᱭᱥᱟ ᱦᱩᱭᱩᱜ ᱠᱟᱱᱟ ᱵᱮᱜᱚᱨ ᱠᱷᱟᱴᱟᱣ ᱛᱮ ᱾
ᱛᱮ ᱱᱤᱛᱚᱜ ᱵᱷᱟᱨᱚᱛ ᱫᱤᱥᱚᱢ ᱨᱮ ᱡᱚᱛᱚ ᱠᱷᱚᱡ ᱡᱤᱞ ᱥᱟᱯᱞᱟᱭᱚᱜ ᱠᱟᱱᱟ ᱯᱩᱞᱴᱤ ᱡᱤᱞ᱾ ᱮᱴᱟᱜ ᱮᱴᱟᱜ ᱡᱟᱹᱛ ᱜᱟᱹᱰᱤ ᱜᱟᱹᱰᱤ ᱠᱚ ᱥᱟᱯᱞᱟᱭ ᱫᱟᱲᱮᱭᱟᱠᱚ ᱠᱟᱱᱟ ᱯᱩᱞᱴᱤ ᱯᱚᱞᱴᱤ ᱱᱩᱠᱩ ᱯᱷᱟᱨᱟᱯ ᱥᱤᱢ᱾
ᱦᱳᱭ ᱦᱳᱭ᱾
ᱜᱟᱹᱰᱤ ᱠᱮ ᱜᱟᱹᱰᱤ ᱠᱚ ᱥᱟᱯᱞᱟᱭᱮᱫ ᱠᱚᱣᱟ ᱫᱮᱥ ᱵᱤᱫᱮᱥ ᱾ ᱟᱵᱚ ᱫᱚ ᱩᱱᱠᱩ ᱨᱮᱱ ᱜᱮᱵᱚᱱ ᱡᱚᱢ ᱵᱟᱲᱟᱭᱮᱫ ᱠᱚᱣᱟ ᱾ ᱚᱱᱟ ᱦᱚᱸ ᱞᱳᱱ ᱩᱰᱩᱠ ᱠᱟᱛᱮᱫ ᱟᱵᱚ ᱵᱚᱱ ᱵᱤᱡᱽᱱᱮᱥ ᱫᱟᱲᱮᱭᱟᱜᱼᱟ ᱾ ᱯᱟᱭᱥᱟ ᱫᱚ ᱵᱮᱝᱠ ᱨᱮ ᱵᱮᱱᱟᱜᱼᱟ ᱟᱨ ᱵᱮᱝᱠ ᱫᱚ ᱞᱳᱱ ᱮ ᱮᱢᱚᱜᱼᱟ ᱾ ᱛᱚ ᱞᱳᱱ ᱦᱟᱛᱟᱣ ᱟᱜᱩ ᱩᱪᱤᱫ ᱞᱟᱜᱼᱟ ᱟᱨ ᱱᱚᱣᱟ ᱠᱚ ᱠᱟᱹᱢᱤ ᱠᱟᱹᱢᱤ ᱠᱚᱨᱟᱣ ᱞᱟᱜᱟᱜ-ᱟ ᱾ ᱚᱱᱟ ᱠᱚᱫᱚ ᱚᱲᱟᱜ ᱩᱢᱩᱞ ᱨᱮ ᱢᱚᱸᱡᱽ ᱠᱟᱹᱢᱤ ᱠᱟᱱᱟ ᱠᱷᱟᱴᱟᱣ ᱠᱚᱥᱴᱚ ᱪᱮᱫ ᱦᱚᱸ ᱵᱟᱹᱱᱩᱜᱼᱟ ᱾
ᱟᱫᱚ ᱚᱱᱟ ᱞᱟᱹᱜᱤᱫ ᱛᱮ ᱫᱚ ᱡᱷᱚᱛᱚ ᱜᱮ ᱴᱷᱤᱠ ᱪᱮᱫ ᱵᱤᱱ ᱢᱮᱱ ᱫᱟ?
ᱦᱩᱸ᱾
ᱚᱱᱟᱞᱟᱜᱤᱫ
ᱟᱫᱚ ᱴᱟᱭᱤᱢ ᱠᱷᱩᱞᱟᱹᱣᱮᱱ ᱛᱟᱞᱟᱝᱟ ᱜᱚᱝᱠᱮ᱾ ᱦᱮᱸ ᱮᱠ ᱢᱤᱱᱤᱴ ᱵᱟᱹᱠᱤ ᱢᱮᱱᱟᱜ ᱛᱟᱞᱟᱝᱼᱟ ᱾
ᱟᱫᱚ ᱢᱟ ᱞᱟᱹᱭ ᱛᱟᱞᱟᱝ ᱢᱮ᱾
ᱱᱚᱣᱟ ᱵᱤᱡᱽᱱᱮᱥ ᱠᱚ ᱠᱚᱨᱟᱣ ᱠᱷᱟᱹᱛᱤᱨ ᱠᱚᱨᱟᱣ ᱞᱟᱹᱜᱤᱫᱛᱚ ᱢᱟᱱᱮ ᱫᱚᱨᱠᱟᱨᱟ ᱾
ᱦᱚᱸᱼᱚ᱾
ᱦᱮᱸ᱾
ᱵᱟᱝ ᱦᱩᱭᱩᱜᱼᱟ᱾
ᱦᱮᱸ᱾
ᱚᱱᱟ ᱠᱷᱟᱛᱤᱨ ᱡᱚᱛᱚ ᱜᱮ ᱴᱷᱤᱠ ᱛᱟᱦᱮᱸ ᱫᱚᱨᱠᱟᱨᱟ᱾